ᱦᱮᱞᱳ, ᱦᱮᱸ ᱜᱚᱢᱠᱮ ᱡᱚᱦᱟᱨ ᱜᱮ᱾
ᱦᱮᱸ ᱡᱚᱦᱟᱨ ᱜᱮ, ᱨᱚᱲ ᱵᱮᱱ
ᱦᱳᱭ ᱜᱚᱢᱠᱮ ᱟᱸᱡᱚᱢᱚᱜ ᱠᱟᱱ ᱜᱮᱭᱟ᱾ ᱱᱟᱯᱟᱭ ᱜᱮ ᱟᱹᱞᱤᱧᱟᱜ ᱵᱮᱱ ᱟᱸᱡᱚᱢᱮᱫᱟ ᱛᱚ?
ᱦᱮᱸ ᱟᱹᱵᱤᱱᱟᱜ ᱦᱚᱸ ᱢᱚᱡᱽ ᱛᱮᱜᱮ ᱞᱤᱧ ᱟᱸᱡᱚᱢ ᱫᱟ᱾ ᱫᱤᱭᱮ ᱪᱮᱫ ᱞᱮᱠᱟ ᱢᱮᱱᱟᱜ ᱵᱤᱱᱟ?
ᱞᱟᱹᱭ ᱵᱮᱱ ᱢᱟ᱾ ᱪᱤᱫ ᱞᱮᱠᱟ ᱜᱚᱢᱠᱮ ᱞᱤᱧ ᱞᱟᱹᱭ ᱟᱵᱮᱱᱟ ᱱᱤᱛᱳᱜ ᱫᱚ᱾ ᱱᱟᱯᱟᱭ ᱫᱚᱞᱤᱧ ᱱᱟᱯᱟᱭ ᱜᱮᱭᱟ ᱪᱮᱫ ᱞᱮᱠᱟ ᱞᱤᱧ ᱞᱟᱹᱭ ᱟᱵᱮᱱᱟ᱾ ᱱᱟᱯᱟᱭ ᱜᱮ ᱢᱮᱱᱟᱜ ᱟᱠᱟᱫ ᱞᱤᱧᱟᱹ᱾ ᱟᱵᱮᱱ ᱜᱮ ᱚᱠᱟ ᱞᱮᱠᱟ?
ᱟᱞᱤᱧ ᱦᱚᱸ ᱚᱝᱠᱟ ᱱᱤᱛᱚᱜ ᱫᱚ ᱱᱟᱯᱟᱭ ᱜᱮ ᱢᱮᱱᱟᱜ ᱞᱤᱧᱟ᱾
ᱟᱪᱪᱷᱟ, ᱟᱪᱪᱷᱟ ᱚᱲᱟᱜ ᱠᱚᱨᱮᱫ ᱜᱚᱝᱠᱮ ᱛᱟᱦᱞᱮ ᱥᱟᱱᱟᱢ ᱠᱚ᱾
ᱦᱮᱸ ᱚᱲᱟᱜ ᱠᱚᱨᱮᱫ ᱦᱚᱸ ᱱᱟᱯᱟᱭ ᱵᱟᱲᱟ ᱜᱮ ᱱᱤᱛᱚᱜ ᱫᱚ᱾ ᱵᱷᱟᱜᱮ ᱜᱮ ᱟᱹᱵᱤᱱ, ᱟᱹᱵᱤᱱ
ᱦᱳᱭ ᱜᱚᱝᱠᱮ ᱟᱞᱤᱧ ᱦᱚᱸ ᱡᱚᱛᱚ ᱜᱮ ᱚᱲᱟᱜ ᱠᱚᱨᱮ ᱦᱚᱸ ᱱᱚᱰᱮ ᱦᱚᱸ ᱱᱟᱯᱟᱭ ᱵᱟᱲᱟ ᱜᱮ ᱱᱤᱛᱳᱜ ᱫᱚ᱾
ᱦᱩᱸ, ᱦᱮᱸ ᱱᱟᱯᱟᱭ ᱵᱟᱲᱟ ᱞᱮᱠᱟᱱ ᱜᱮ ᱵᱷᱟᱜᱤ᱾
ᱦᱮᱸ, ᱦᱮᱸ ᱛᱟᱦᱞᱮ ᱫᱟᱜ ᱡᱟᱹᱲᱤ ᱠᱚᱫᱚ ᱜᱚᱝᱠᱮ ᱚᱠᱟ ᱞᱮᱠᱟ ᱟᱯᱮ ᱥᱮᱫ ᱫᱚ? ᱟᱞᱮ ᱥᱮᱫ ᱢᱟ ᱛᱤᱦᱤᱧ ᱢᱟ ᱮᱱᱟᱱ ᱠᱷᱚᱱ ᱥᱮᱛᱟᱜ ᱠᱷᱚᱱ ᱫᱚᱢᱮ ᱫᱟᱜ ᱟᱞᱮ ᱠᱟᱱᱮ᱾
ᱟᱞᱤᱧ ᱥᱮᱫ ᱦᱚᱸ ᱚᱱᱠᱟ ᱜᱮ ᱥᱮᱛᱟᱜ ᱠᱷᱚᱱ ᱫᱟᱜ ᱵᱟᱲᱟᱭ ᱫᱟᱭ ᱫᱚᱢᱮ᱾
ᱟᱪᱪᱷᱟ ᱛᱟᱦᱞᱮ ᱪᱟᱥ ᱠᱚ ᱟᱨᱟᱢᱵᱚᱜ ᱞᱮᱠᱟ ᱵᱮᱱ ᱵᱩᱡᱫᱟ ᱥᱮ ᱪᱮᱫ ᱜᱚᱝᱠᱮ?
ᱦᱮᱸ᱾
ᱦᱮᱸ ᱪᱟᱥ ᱫᱚ ᱧᱮᱞ ᱵᱤᱱ ᱢᱟ ᱟᱫᱚ ᱪᱟᱨᱟ ᱢᱟᱛᱚ ᱜᱤᱲᱤ ᱦᱳᱭ ᱠᱟᱱ ᱜᱮ᱾
ᱟᱪᱪᱷᱟ- ᱟᱪᱪᱷᱟ ᱛᱟᱞᱦᱮ ᱦᱟᱨᱟ ᱫᱚ ᱟᱹᱣᱨᱤ ᱭᱟᱜ ᱛᱮ?
ᱦᱳᱭ ᱦᱟᱨᱟ ᱫᱚ ᱟᱹᱣᱨᱤ ᱦᱟᱨᱟᱜ-ᱟ ᱟᱫᱚ ᱪᱟᱨᱟ ᱠᱚᱜᱮ ᱠᱤᱪᱷᱩ ᱫᱤᱱ ᱵᱟᱠᱤ ᱢᱮᱱᱟᱜ-ᱟ ᱠᱤᱪᱷᱩ ᱫᱤᱱ ᱦᱩᱭ ᱞᱮᱠᱷᱟᱱ ᱜᱮ ᱪᱟᱨᱟ ᱠᱚᱦᱚᱸ ᱦᱩᱭᱩᱜ-ᱟ ᱟᱨᱠᱤ᱾ ᱟᱫᱚ ᱚᱱᱟ ᱠᱚ ᱦᱟᱨᱟ ᱵᱟᱲᱟ ᱠᱟᱛᱮ ᱜᱮ ᱢᱤᱫ ᱴᱮᱱ ᱨᱚᱦᱚᱭ ᱥᱮᱜ ᱟᱬᱜᱚᱱ ᱦᱩᱭᱩᱜ-ᱟ ᱱᱚᱝᱠᱟᱭ ᱫᱟᱜ ᱤᱫᱤ ᱞᱮᱠᱷᱟᱱ᱾
ᱟᱹᱵᱤᱱ ᱥᱮᱫ ᱜᱮ ᱪᱮᱫ ᱞᱮᱠᱟ ᱪᱟᱨᱟ ᱠᱚᱵᱤᱱ ᱜᱤᱲᱤ ᱠᱟᱫᱟ ᱥᱮ ᱵᱟᱝ?
ᱟᱞᱤᱧ ᱦᱚᱸ ᱜᱚᱝᱠᱮ ᱚᱱᱠᱟ ᱜᱮ ᱟᱵᱮᱱ ᱵᱮᱱ ᱞᱟᱹᱭ ᱠᱮᱫ ᱞᱮᱠᱟ ᱜᱮ ᱜᱤᱲᱤ ᱢᱟ ᱜᱤᱲᱤ ᱦᱩᱭ ᱞᱮᱱ ᱜᱮ ᱢᱟᱲᱟᱝ ᱛᱮᱜᱮ ᱱᱤᱛᱚᱜ ᱛᱮᱢᱟ ᱦᱟᱨᱟ ᱠᱚᱜ ᱢᱮᱱᱠᱷᱟᱱ ᱚᱱᱮ ᱥᱮᱨᱢᱟ ᱡᱟᱹᱲᱤ ᱜᱮᱥᱮ ᱥᱮᱨᱢᱟ ᱡᱟᱲᱤ ᱵᱟᱝ ᱠᱷᱟᱹᱛᱤᱨ ᱜᱮ ᱪᱮᱫ ᱞᱤᱧ ᱞᱟᱹᱭᱟ ᱥᱤᱛᱩᱝ ᱦᱚᱸ ᱡᱟᱥᱛᱤ ᱥᱤᱛᱩᱝ ᱵᱟᱲᱟ ᱠᱮᱫ ᱠᱷᱟᱹᱛᱤᱨ ᱠᱤᱪᱷᱩ ᱜᱟᱱ ᱛᱚᱞᱟ ᱠᱚᱫᱚ ᱱᱚᱥᱴᱚ ᱵᱟᱲᱟᱭᱮᱱ ᱛᱟᱹᱞᱤᱧ ᱜᱮᱭᱟ ᱡᱟᱦᱟᱸ ᱫᱚ ᱢᱟᱲᱟᱝ ᱜᱤᱰᱤ ᱦᱩᱭ ᱞᱮᱱ᱾ ᱛᱟᱞᱦᱮ ᱚᱱᱟ ᱜᱮ ᱟᱨᱚ ᱫᱚᱥ ᱛᱮᱫᱚ ᱜᱤᱰᱤ ᱵᱟᱲᱟ ᱦᱩᱭ ᱠᱟᱱ ᱜᱮᱭᱟ ᱟᱫᱚ ᱱᱮᱜ-ᱮ ᱦᱟᱸᱜ ᱦᱟᱨᱟ ᱵᱟᱲᱟᱜ ᱠᱟᱱᱟ ᱟᱫᱚ ᱟᱣᱨᱤ ᱦᱟᱨᱟᱜ-ᱟ᱾ ᱚᱠᱛᱚ ᱟᱨ ᱠᱤᱪᱷᱩ ᱫᱤᱱ ᱛᱟᱭᱚᱢ ᱠᱷᱟᱱ ᱜᱮ ᱦᱟᱸᱜ ᱴᱷᱤᱠ ᱴᱷᱟᱠ ᱜᱮ ᱦᱩᱭᱩᱜ-ᱟ ᱚᱱᱟ ᱠᱚᱦᱚᱸ ᱟᱫᱚ ᱫᱟᱜ ᱤᱫᱤ ᱤᱫᱤ ᱞᱮᱠᱷᱟᱱᱮ ᱦᱟᱸᱜ ᱴᱷᱤᱠ ᱜᱮ ᱨᱚᱦᱚᱭ ᱠᱚᱫᱚ ᱦᱟᱸᱜ ᱜᱟᱱᱚᱜ-ᱟ᱾
ᱟᱪᱪᱷᱟ, ᱟᱪᱪᱷᱟ, ᱟᱪᱪᱷᱟ ᱛᱟᱦᱞᱮ ᱞᱟᱹᱭ ᱫᱟ
ᱦᱮᱸ ᱜᱚᱝᱠᱮ ᱞᱟᱹᱭ ᱵᱮᱱ᱾
ᱞᱟᱹᱭ ᱫᱟᱞᱤᱧ ᱡᱟᱱᱟᱛ ᱡᱟᱱᱟᱛ ᱜᱚᱞᱯᱚ ᱞᱮᱠᱷᱟᱱ ᱵᱟᱝ ᱜᱟᱱ ᱠᱚᱜ-ᱟ?
ᱵᱟᱹᱞᱤᱧ ᱵᱩᱡᱽ ᱫᱟᱲᱮᱭᱟᱫ ᱛᱟᱵᱮᱱᱟ᱾
ᱞᱟᱹᱭ ᱫᱟᱞᱤᱧ ᱡᱟᱦᱟᱸᱴᱟᱜ ᱵᱟᱝ ᱤᱭᱟᱹ ᱡᱟᱱᱟᱴ ᱛᱮ ᱜᱚᱞᱯᱷᱚ ᱞᱮᱠᱷᱟᱱ ᱵᱟᱝ ᱜᱟᱱ ᱠᱚᱜ-ᱟ᱾
ᱜᱟᱱ ᱫᱚ ᱜᱟᱱ ᱠᱚᱜ ᱜᱮᱭᱟ᱾
ᱚ ᱛᱟᱞᱦᱮ ᱞᱟᱹᱭ ᱫᱟᱞᱤᱧ ᱟᱵᱤᱱ ᱥᱮᱫ ᱛᱟᱦᱞᱮ ᱵᱟᱦᱟ ᱢᱟᱜᱽ ᱢᱚᱬᱮᱸ ᱠᱚᱫᱚ ᱪᱮᱫ ᱞᱮᱠᱟ ᱢᱟᱱᱟᱣ ᱠᱚ ᱦᱩᱭᱩᱜ ᱜᱮᱭᱟ?
ᱜᱚᱝᱠᱮ ᱵᱟᱦᱟ ᱢᱟᱜ ᱢᱚᱬᱮ ᱫᱚ ᱦᱩᱭᱩᱜ ᱜᱮᱭᱟ ᱵᱷᱟᱜᱮ ᱜᱮ᱾ ᱟᱫᱚ ᱢᱟᱜᱢᱚᱬᱮ ᱛᱚ ᱯᱩᱛᱤ ᱥᱮᱨᱢᱟ ᱛᱚ ᱟᱨ ᱵᱟᱝ ᱦᱩᱭᱩᱜ-ᱟ ᱜᱚᱝᱠᱮ᱾ ᱵᱟᱦᱟ ᱫᱚ ᱦᱩᱭᱩᱜ-ᱟ ᱟᱫᱚ ᱢᱟᱜᱢᱚᱬᱮ ᱫᱚ ᱟᱞᱮ ᱱᱚ ᱛᱮᱫᱚ ᱢᱚᱬᱮ ᱥᱮᱨᱢᱟ ᱵᱟᱫ ᱵᱟᱫ ᱦᱩᱭᱩᱜ ᱜᱮᱭᱟ᱾
ᱟᱪᱪᱷᱟ᱾
ᱟᱹᱰᱤ ᱨᱟᱹᱥᱠᱟᱹ ᱥᱟᱺᱦᱤᱡ ᱜᱮᱞᱮ ᱯᱟᱞᱟᱣ ᱜᱮᱭᱟ᱾ ᱵᱟᱦᱟ ᱥᱮ ᱢᱟᱜ ᱢᱚᱬᱮ ᱫᱚ ᱟᱹᱰᱤ ᱨᱟᱹᱥᱠᱟᱹ ᱨᱮ ᱨᱮᱱᱟᱝ ᱠᱟᱛᱷᱟ ᱠᱟᱱ ᱜᱮᱭᱟ ᱥᱮ᱾ ᱱᱚᱣᱟ ᱦᱚᱸ ᱢᱮᱱ ᱜᱟᱱᱚᱜᱼᱟ ᱢᱤᱫ ᱢᱟᱨᱟᱝ ᱯᱚᱨᱚᱵᱽ ᱠᱟᱱ ᱛᱟᱵᱚᱱ ᱜᱮᱭᱟ ᱟᱵᱚᱣᱟᱜ ᱫᱚ᱾
ᱦᱩᱸ᱾
ᱛᱟᱦᱚᱞᱮ ᱵᱷᱟᱞᱮ ᱜᱮ ᱦᱩᱭᱩᱜ ᱜᱮᱭᱟ ᱡᱟᱦᱟᱸ ᱫᱚ ᱵᱟᱦᱟ ᱨᱮᱜᱮ ᱡᱮᱢᱚᱱ ᱞᱤᱧ ᱞᱟᱹᱭᱟᱵᱮᱱ ᱠᱟᱱᱟ ᱩᱢ ᱢᱟᱦᱟ ᱦᱤᱞᱳᱜ ᱫᱚ ᱥᱟᱱᱟᱢ ᱥᱮᱛᱟᱜ ᱨᱮ ᱩᱢ ᱛᱩᱯᱩ ᱯᱷᱟᱨ ᱪᱟ ᱵᱟᱲᱟ ᱠᱟᱛᱮᱫ
ᱮᱱᱦᱤᱞᱳᱜ ᱟᱹᱭᱩᱵ ᱫᱚ ᱦᱟᱸᱜ ᱚᱱᱟ ᱟᱹᱭᱩᱵ ᱫᱚ ᱮᱱ ᱦᱤᱞᱳᱜ ᱢᱟ ᱟᱞᱮ ᱱᱚᱛᱮ ᱫᱚ ᱱᱟᱭᱠᱮ ᱨᱟᱪᱟᱨᱮ ᱨᱩᱢ ᱰᱟᱠᱟᱣ ᱦᱩᱭᱩᱜ ᱜᱮᱭᱟ᱾
ᱦᱩᱸ᱾
ᱛᱟᱨᱯᱚᱨᱮ ᱫᱚᱥᱟᱨ ᱫᱤᱱ ᱫᱚᱥᱟᱨ ᱫᱤᱱ ᱫᱚ ᱡᱟᱦᱮᱨ ᱨᱮ ᱯᱩᱡᱟᱹ ᱠᱚ ᱛᱟᱨᱯᱚᱨᱮ ᱡᱟᱦᱟᱸ ᱫᱚ ᱛᱮᱥᱟᱨ ᱫᱤᱱ ᱡᱟᱦᱟᱸ ᱫᱚ ᱟᱹᱰᱤ ᱢᱮᱱ ᱜᱟᱱᱚᱜᱼᱟ ᱟᱹᱰᱤ ᱨᱟᱹᱥᱠᱟᱹ ᱨᱮᱱᱟᱜ ᱫᱤᱱ ᱡᱟᱦᱟᱸ ᱫᱚ ᱡᱟᱞᱮ ᱢᱟᱦᱟ ᱵᱚᱱ ᱢᱮᱛᱟᱜ ᱠᱟᱱ᱾ ᱮᱱ ᱦᱤᱞᱳᱜ ᱫᱚ ᱟᱹᱰᱤ ᱨᱟᱹᱥᱠᱟᱹ ᱥᱟᱺᱦᱤᱡ ᱮᱱᱦᱤᱞᱳᱜ ᱫᱚ ᱦᱩᱭᱩᱜᱼᱟ, ᱡᱟᱦᱟᱸ ᱫᱚ ᱫᱟᱜ ᱫᱩᱞ᱾ ᱜᱟᱱᱚᱜ ᱥᱟᱹᱜᱟᱹᱭ ᱡᱟᱦᱟᱸ ᱞᱮᱠᱟ ᱦᱤᱞᱤ ᱥᱟᱹᱜᱟᱹᱭ, ᱥᱮ ᱜᱚᱲᱚᱢ ᱥᱟᱹ ᱥᱟᱹᱜᱟᱹᱭ ᱥᱮ ᱥᱟᱸᱜᱟᱛ ᱥᱟᱹᱜᱟᱹᱭ ᱠᱚ ᱥᱟᱛᱮᱜ ᱟᱹᱰᱤ ᱢᱤᱫᱴᱟᱱ ᱨᱟᱹᱥᱠᱟᱹ ᱨᱮᱱᱟᱜ ᱫᱟᱜ ᱫᱩᱞ ᱠᱟᱛᱮᱫ ᱥᱟᱱᱟᱢ ᱠᱚ ᱞᱟᱜᱽᱲᱮ ᱮᱱᱮᱡ ᱠᱟᱛᱮᱜ ᱵᱚᱱ ᱨᱟᱹᱥᱠᱟᱹᱭ ᱛᱮ ᱵᱟᱦᱟ ᱯᱚᱨᱚᱵᱽ ᱫᱚᱵᱚᱱ ᱢᱩᱪᱟᱹᱫᱟ, ᱱᱚᱜᱼᱚ ᱱᱚᱝᱠᱟ ᱟᱞᱮ ᱥᱮᱡ ᱫᱚ᱾ ᱟᱯᱮ ᱥᱮᱫ ᱜᱮ ᱚᱠᱟ ᱞᱮᱠᱟ?
ᱚᱱᱟ ᱫᱚ ᱵᱟᱦᱟ ᱯᱚᱨᱚᱵᱽ ᱟᱨ ᱢᱟᱜ ᱢᱚᱬᱮ?
ᱢᱟᱜ ᱢᱚᱬᱮ ᱦᱚᱸ ᱜᱚᱝᱠᱮ ᱚᱱᱠᱟ ᱜᱮ, ᱟᱫᱚ ᱢᱟᱜ ᱢᱚᱬ ᱵᱟᱦᱟ ᱫᱚ ᱢᱮᱱ ᱜᱟᱱᱚᱜᱼᱟ ᱢᱤᱫ ᱜᱮ ᱟᱫᱚ ᱚᱱᱮ ᱯᱩᱡᱟᱹ ᱯᱚᱨᱚᱵᱽ ᱯᱩᱡᱟᱹ ᱵᱟᱥᱟ ᱴᱷᱮᱱ ᱜᱮ ᱠᱟᱹᱴᱤᱡ ᱟᱨᱠᱤ ᱛᱚᱯᱷᱟᱫ ᱫᱚ, ᱦᱳᱭ ᱦᱳᱭ᱾ ᱟᱯᱮ ᱥᱮᱫ ᱛᱟᱞᱦᱮ ᱚᱠᱟ ᱞᱮᱠᱟ ᱜᱚᱝᱠᱮ?
ᱟᱹᱞᱤᱧ ᱥᱮᱡ ᱦᱚᱸ ᱵᱚᱞᱛᱮ ᱜᱮᱞᱮ ᱟᱹᱞᱤᱧ ᱥᱮᱫ ᱦᱚᱸ ᱵᱷᱟᱜᱤ ᱜᱮ ᱦᱩᱭᱩᱜ ᱜᱮᱭᱟ ᱢᱟᱜᱢᱚᱬᱮ, ᱵᱟᱦᱟ ᱟᱫᱚ ᱟᱹᱞᱤᱧ ᱥᱮᱡ ᱦᱚᱸ ᱚᱱᱠᱟ ᱟᱹᱵᱤᱱ ᱥᱮᱫ ᱡᱮᱢᱚᱱ ᱵᱤᱱ ᱞᱟᱹᱭ ᱠᱮᱫᱟ ᱯᱟᱭᱤᱥ ᱵᱚᱪᱷᱚᱨ ᱚᱱᱛᱚᱨ ᱚᱱᱛᱚᱨ ᱠᱚ ᱢᱟᱜᱽ ᱢᱚᱬᱮ ᱟᱵᱤᱱ ᱥᱮ᱾
ᱦᱮᱸ ᱦᱮᱸ᱾
ᱟᱨ ᱟᱹᱞᱤᱧ ᱥᱮᱫ ᱫᱚ ᱚᱱᱠᱟ ᱯᱮ ᱥᱮᱨᱢᱟ ᱯᱚᱨᱮ ᱯᱚᱨᱮ ᱟᱨᱠᱤ ᱠᱚ ᱢᱟᱜᱽ ᱢᱚᱬᱮᱜᱼᱟ᱾ ᱯᱮ ᱥᱮᱨᱢᱟ ᱢᱟᱜᱽ ᱢᱚᱬᱮ ᱠᱷᱟᱱ ᱯᱮ ᱥᱮᱨᱢᱟ ᱵᱟᱦᱟ᱾
ᱟᱪᱪᱷᱟ, ᱟᱪᱪᱷᱟ ᱚᱱᱟ
ᱦᱮᱸ? ᱟᱸᱡᱚᱢ ᱫᱟᱵᱤᱱ ᱥᱮ ᱵᱟᱝ?
ᱦᱳᱭ ᱜᱚᱝᱠᱮ ᱟᱸᱡᱚᱢ
ᱵᱟᱝ, ᱵᱟᱝᱞᱤᱧ ᱟᱸᱡᱚᱢᱮᱫ ᱛᱟᱵᱤᱱᱟ ᱨᱚᱲ᱾
ᱦᱮᱞᱳ᱾
ᱦᱮᱸ ᱦᱮᱸ᱾
ᱱᱤᱛᱚᱜ ᱵᱮᱱ ᱟᱸᱡᱚᱢ ᱮᱜ-ᱟ?
ᱦᱮᱸ, ᱱᱤᱛᱚᱜ ᱞᱤᱧ ᱟᱸᱡᱚᱢᱮᱫ᱾
ᱟᱪᱪᱷᱟ, ᱚᱲᱟᱜ ᱨᱮ ᱢᱮᱱᱟᱜ ᱟᱠᱟᱫ ᱞᱤᱧᱟᱹ ᱛᱚ ᱮᱠᱴᱩ ᱦᱚᱭᱛᱳ ᱱᱮᱴᱣᱟᱨᱠ ᱠᱩ ᱡᱟᱱᱤᱡ ᱯᱨᱚᱵᱞᱮᱢᱮᱫ ᱜᱮᱭᱟ᱾
ᱚᱻ
ᱟᱪᱪᱷᱟ ᱟᱪᱪᱷᱟ ᱟᱪᱪᱷᱟ ᱚᱱᱟ ᱠᱷᱟᱹᱛᱤᱨᱮ ᱯᱨᱚᱵᱞᱮᱢᱮᱫ ᱛᱟᱵᱤᱱᱟ᱾ ᱛᱟᱦᱚᱞᱮ ᱚᱱᱮᱞᱤᱧ ᱞᱟᱹᱭ ᱠᱮᱫ ᱡᱮ ᱯᱮ ᱥᱮᱨᱢᱟ ᱵᱟᱦᱟ ᱯᱮ ᱥᱮᱨᱢᱟ ᱢᱟᱱᱮ ᱢᱟᱜ ᱢᱚᱬᱮᱜᱼᱟ᱾
ᱟᱪᱪᱷᱟ ᱟᱪᱪᱷᱟ᱾
ᱛᱟᱦᱚᱞᱮ ᱟᱹᱰᱤ ᱨᱟᱹᱥᱠᱟᱹ ᱥᱟᱹᱦᱤᱡ ᱜᱮ ᱛᱟᱵᱚ ᱦᱩᱭᱩᱜ ᱜᱮᱭᱟ ᱛᱟᱞᱮ?
ᱦᱮᱸᱻ ᱨᱟᱹᱥᱠᱟᱹ ᱫᱚ, ᱢᱟᱱᱮ ᱵᱟᱦᱟ ᱨᱮᱫᱚ ᱩᱱᱟᱹᱜ ᱴᱟ ᱫᱚ ᱵᱟᱝ ᱦᱩᱭᱩᱜ ᱜᱮᱭᱟ
ᱦᱳᱭ ᱦᱳᱭ᱾
ᱢᱟᱜ ᱢᱚᱬᱮ ᱨᱮᱫᱚ ᱦᱩᱭᱩᱜ ᱜᱮᱭᱟ ᱟᱨᱠᱤ᱾
ᱟᱪᱪᱷᱟ, ᱛᱟᱦᱞᱮ ᱟᱛᱳ ᱠᱚᱦᱚᱸ ᱦᱳᱭᱛᱚ ᱟᱯᱮ ᱫᱚ ᱢᱟᱨᱟᱝ ᱧᱚᱜ ᱜᱮᱭᱟ ᱟᱹᱛᱩ ᱠᱟᱱ ᱜᱮᱭᱟ᱾
ᱦᱮᱸ, ᱚᱱᱠᱟ ᱜᱮ᱾ ᱵᱷᱟᱜᱤ ᱜᱮ ᱦᱩᱭᱩᱜ ᱜᱮᱭᱟ ᱛᱚ᱾
ᱟᱪᱪᱷᱟ ᱟᱪᱪᱷᱟ, ᱦᱮᱸ
ᱛᱟᱦᱚᱞᱮ ᱚᱱᱟ ᱟᱹᱵᱤᱱ ᱚᱱᱮ ᱵᱟᱦᱟ ᱢᱟᱜ ᱢᱚᱬᱮ ᱛᱮ ᱵᱟᱨ ᱠᱟᱛᱷᱟ ᱵᱤᱱ ᱞᱟᱹᱭ ᱞᱮᱠᱷᱟᱱ ᱵᱷᱟᱭ ᱠᱚᱫ ᱛᱚ᱾
ᱟᱫᱚ ᱜᱚᱝᱠᱮ ᱪᱮᱫ ᱞᱤᱧ ᱞᱟᱹᱭᱟ, ᱚᱱᱠᱟ ᱮᱠᱴᱟ ᱵᱟᱲᱟᱭ ᱦᱚᱸ ᱵᱟᱹᱱᱩᱜ ᱛᱟᱹᱞᱤᱧᱟ ᱪᱮᱫ ᱞᱮᱠᱟᱞᱤᱧ ᱞᱟᱹᱭᱟᱵᱮᱱᱟ? ᱩᱱᱟᱹᱜ ᱮᱠᱴᱟ ᱵᱟᱲᱟᱭ ᱫᱚ ᱵᱟᱹᱱᱩᱜ ᱛᱟᱹᱞᱤᱧᱟ ᱩᱱᱟᱹᱜ ᱚᱱᱟ ᱯᱨᱚᱛᱤᱠ ᱫᱤᱭᱮ ᱫᱚ, ᱵᱟᱲᱟᱭ ᱢᱟ ᱥᱟᱱᱟᱢ ᱦᱚᱲᱟᱜ ᱜᱮ ᱵᱟᱲᱟᱭ ᱢᱟ ᱞᱟᱠ ᱛᱤ ᱠᱟᱱ ᱢᱮᱱᱠᱷᱟᱱ ᱪᱮᱫ ᱞᱤᱧ ᱞᱟᱹᱭᱟ ᱟᱹᱞᱤᱧ ᱨᱮᱱ ᱢᱟ ᱱᱤᱛᱚᱜ ᱫᱚ ᱯᱟᱹᱴᱷᱩᱣᱟᱹ ᱡᱤᱭᱚᱱ ᱯᱟᱹᱴᱷᱩᱣᱟᱹ ᱚᱠᱛᱚ ᱨᱮᱱ ᱪᱟᱞᱟᱜ ᱠᱟᱱ ᱛᱟᱹᱞᱤᱧᱟ ᱡᱟᱦᱟᱸ ᱫᱚ ᱚᱞᱚᱜ ᱡᱤᱭᱚᱱ ᱚᱞᱚᱜ ᱠᱟᱱ ᱜᱮᱭᱟᱞᱤᱧ ᱛᱟᱦᱚᱞᱮ ᱚᱱᱠᱟ ᱮᱠᱴᱟ ᱚᱱᱟ ᱠᱚ ᱱᱤᱭᱟᱹ ᱟᱛᱳ ᱴᱚᱞᱟ ᱠᱚᱨᱮ ᱫᱚ ᱟᱹᱞᱤᱧ ᱫᱚ ᱵᱟᱹᱞᱤᱧ ᱛᱟᱦᱮᱸ ᱵᱟᱲᱟᱜ ᱜᱮᱭᱟ ᱡᱟᱹᱥᱛᱤ ᱫᱚ, ᱡᱟᱹᱥᱛᱤ ᱫᱚ ᱵᱟᱦᱨᱮ ᱨᱮᱜᱮ ᱠᱚᱨᱮᱫ ᱞᱤᱧ ᱛᱟᱦᱮᱸᱱᱟ᱾ ᱛᱟᱦᱚᱞᱮ ᱚᱱᱠᱟ ᱵᱟᱦᱟ ᱥᱚᱦᱨᱟᱭ ᱯᱚᱨᱮ ᱫᱚᱞᱮ ᱪᱟᱞᱟᱣ ᱫᱚᱞᱤᱧ ᱪᱟᱞᱟᱜ ᱨᱮᱦᱚᱸ ᱚᱱᱮ ᱚᱱᱠᱟ ᱮᱠᱴᱟ ᱛᱟᱦᱮᱸ ᱵᱟᱲᱟ ᱫᱚ ᱵᱟᱝ ᱦᱩᱭ ᱟᱠᱟᱱᱟ ᱥᱮ ᱚᱱᱟᱛᱮ ᱩᱱᱟᱹᱜ ᱴᱟ ᱵᱟᱲᱟᱭ ᱦᱚᱸ ᱵᱟᱝ ᱵᱟᱲᱟᱭ ᱦᱩᱭ ᱠᱟᱱᱟ ᱥᱟᱱᱟᱢᱟᱜ ᱫᱚ ᱾ ᱟᱵᱮᱱ ᱜᱮ ᱡᱩᱫᱤ ᱪᱮᱫ ᱠᱚᱵᱮᱱ ᱵᱟᱲᱟᱭ ᱠᱷᱟᱱ ᱠᱟᱹᱴᱤᱡ ᱞᱟᱹᱭᱵᱮᱱ ᱢᱟ, ᱟᱹᱞᱤᱧ ᱦᱚᱸᱞᱤᱧ ᱟᱸᱡᱚᱢ ᱥᱮᱬᱟᱭᱟ ᱾
ᱟᱹᱞᱤᱧ ᱦᱚᱸ ᱵᱟᱲᱟᱭ ᱵᱚᱞᱛᱮ ᱟᱹᱞᱤᱧ ᱦᱚᱸ ᱵᱟᱹᱞᱤᱧ ᱵᱟᱲᱟᱭᱟ, ᱟᱫᱚ
ᱚ, ᱟᱪᱪᱷᱟ᱾
ᱵᱟᱹᱞᱤᱧ ᱵᱟᱲᱟᱭ ᱮᱛᱮᱫ ᱟᱹᱞᱤᱧ ᱦᱚᱸ ᱟᱹᱞᱤᱧ ᱦᱚᱸ ᱵᱟᱭᱨᱮ ᱫᱤᱥᱚᱢ ᱠᱚᱨᱮᱜ ᱜᱮᱞᱤᱧ ᱛᱟᱦᱮᱸᱱ ᱜᱮᱭᱟ ᱠᱟᱹᱢᱤ ᱵᱟᱲᱟᱭ ᱦᱩᱭᱩᱜ ᱜᱮᱭᱟ ᱾ ᱚᱲᱟᱜ ᱴᱟ ᱨᱮᱫᱚ ᱠᱷᱩᱵᱽ ᱵᱟᱹᱞᱤᱧ ᱛᱟᱦᱮᱸᱱ ᱜᱮᱭᱟ᱾
ᱚᱻ ᱚᱻ
ᱛᱟᱦᱚᱞᱮ ᱟᱹᱞᱤᱧ ᱚᱱᱮ ᱵᱟᱹᱞᱤᱧ ᱵᱟᱲᱟᱭ ᱠᱷᱟᱹᱛᱤᱨ ᱛᱮᱥᱮ ᱟᱹᱵᱮᱱ ᱞᱤᱧ ᱠᱩᱞᱤᱭ
ᱟᱪᱪᱷᱟ ᱟᱪᱪᱷᱟ ᱟᱪᱪᱷᱟ, ᱟᱹᱞᱤᱧ ᱦᱚᱸ ᱚᱱᱠᱟ ᱜᱮ
ᱛᱟᱦᱚᱞᱮ ᱟᱹᱵᱤᱱ ᱫᱚ ᱮᱠᱷᱱ ᱦᱚ ᱵᱤᱱ ᱚᱞᱚᱜ ᱠᱟᱱ ᱜᱮᱭᱟ ᱵᱟᱝ?
ᱦᱳᱭ ᱜᱚᱢᱠᱮ ᱾ ᱱᱚᱜᱼᱚᱭ ᱱᱤᱛᱚᱜ ᱞᱤᱧ ᱚᱞᱚᱜ ᱠᱟᱱ ᱜᱮᱭᱟ ᱾ ᱟᱹᱵᱮᱱ ᱜᱮ ᱛᱟᱦᱚᱞᱮ ᱚᱞᱚᱜ ᱯᱟᱲᱦᱟᱣ ᱫᱚ ᱪᱮᱫ ᱞᱮᱠᱟ? ᱚᱞᱚᱜ ᱠᱟᱱ ᱜᱮᱭᱟᱵᱮᱱ ᱥᱮ ᱵᱟᱹᱜᱤ ᱵᱟᱲᱟ ᱟᱠᱟᱫ ᱜᱮᱭᱟ ᱵᱮᱱ ᱥᱮ ᱠᱚᱢᱯᱞᱤᱴ ᱵᱟᱲᱟᱣ ᱠᱟ ᱫᱟᱵᱤᱱ?
ᱵᱟᱝ ᱵᱟᱝ ᱟᱹᱞᱤᱧ ᱫᱚ ᱚᱞᱚᱜ ᱠᱚᱫᱚᱞᱤᱧ ᱵᱟᱹᱜᱤᱭ ᱟᱠᱟᱫᱟ ᱾
ᱮᱠ
ᱟᱥᱚᱞᱮ ᱠᱟᱹᱴᱤᱡ ᱮᱸᱴᱠᱮᱴᱚᱬᱮ ᱦᱩᱭ ᱜᱚᱫ ᱞᱮᱱ ᱛᱟᱦᱮᱸᱫ ᱾ ᱛᱟᱦᱚᱞᱮ ᱢᱟᱫᱷ ᱢᱟᱫᱽᱫᱷᱚᱢᱤᱠ ᱢᱟᱫᱽᱫᱷᱚᱢᱤᱠ ᱮᱢ ᱯᱚᱨᱮ ᱜᱮ ᱟᱫᱚ ᱦᱚᱭ ᱦᱚᱭ ᱦᱚᱭ ᱦᱚᱭ ᱾ ᱛᱟᱦᱞᱮ ᱚᱱᱠᱟ ᱮᱸᱴᱠᱮᱴᱚᱬᱮ ᱦᱩᱭ ᱵᱟᱲᱟ ᱠᱟᱛᱮᱜ ᱜᱮ ᱯᱟᱲᱦᱟᱣ ᱠᱚᱫᱚ ᱵᱟᱹᱜᱤ ᱦᱩᱭ ᱟᱠᱟᱱᱟ ᱾
ᱟᱪᱪᱷᱟ ᱟᱪᱪᱷᱟ ᱾
ᱟᱫᱚ ᱚᱱᱟ ᱯᱚᱨᱮ ᱠᱷᱚᱱ ᱜᱮ ᱴᱩᱠ ᱴᱟᱠ ᱚᱲᱟᱜ ᱠᱚᱨᱮ ᱦᱚᱸ ᱠᱟᱹᱢᱤ ᱵᱟᱲᱟᱭ ᱦᱩᱭᱩᱜ ᱜᱮᱭᱟ ᱾ ᱟᱨ ᱢᱟᱡᱷᱮ ᱥᱟᱡᱷᱮ ᱵᱟᱭᱨᱮ ᱠᱚᱨᱮ ᱦᱚᱸ ᱛᱟᱦᱮᱸᱱ ᱦᱩᱭᱩᱜ ᱜᱮᱭᱟ ᱾
ᱟᱪᱪᱷᱟ ᱟᱪᱪᱷᱟ, ᱚᱱᱮ ᱠᱟᱹᱢᱤ ᱠᱟᱛᱮᱜ ᱜᱮ ᱱᱤᱛᱚᱜ ᱫᱚ ᱡᱚᱢ ᱞᱟᱜᱟᱜᱼᱟ, ᱪᱷᱤᱠᱟᱹᱭᱟᱵᱮᱱ ᱾
ᱦᱮᱸ ᱾
ᱠᱟᱹᱢᱤ ᱢᱟ ᱞᱟᱜᱟᱜ ᱜᱮ ᱛᱟᱭᱚᱢ ᱛᱮ ᱟᱹᱵᱮᱱ ᱯᱟᱲᱦᱟᱜ ᱨᱮᱦᱚᱸ ᱵᱮᱱ ᱠᱟᱹᱢᱤ ᱫᱚ ᱞᱟᱜ ᱜᱟ ᱜᱮᱭᱟ ᱵᱟᱹᱵᱮᱱ ᱯᱟᱲᱦᱟᱜ ᱨᱮᱦᱚᱸ ᱠᱟᱹᱢᱤ ᱢᱟ ᱞᱟᱜᱟᱜ ᱜᱮ ᱠᱟᱹᱢᱤ ᱵᱮᱜᱚᱨ ᱛᱚ ᱟᱵᱚᱣᱟᱜ ᱫᱚ ᱡᱚᱢ ᱫᱚ ᱵᱟᱹᱱᱩᱜᱼᱟ ᱥᱮ ᱾
ᱦᱢ ᱾ ᱨᱮᱸᱜᱮᱡ ᱦᱚᱯᱚᱱ ᱠᱟᱱᱟ ᱵᱚᱱ ᱥᱮ ᱾
ᱦᱢ ᱦᱢ ᱦᱳᱭ ᱦᱳᱭ ᱾
ᱫᱤᱭᱮ ᱛᱟᱦᱚᱞᱮ
ᱛᱟᱦᱚᱞᱮ ᱜᱚᱝᱠᱮ ᱛᱩᱯᱩ ᱡᱚᱢ ᱵᱟᱲᱟ ᱠᱚᱫᱚ ᱦᱩᱭ ᱱᱟ ᱟᱣᱨᱤ?
ᱦᱮᱸ ᱛᱩᱯᱩ ᱡᱚᱢ ᱵᱟᱲᱟ ᱵᱚᱞᱛᱮ ᱛᱩᱯᱩ ᱫᱚᱞᱤᱧ ᱛᱩᱯᱩᱣ ᱟᱠᱟᱱᱟ ᱢᱟᱱᱮ ᱥᱮᱛᱟᱜ ᱨᱮ ᱾
ᱟᱪᱪᱷᱟ ᱟᱪᱪᱷᱟ ᱾
ᱢᱟᱱᱮ ᱡᱟᱹᱯᱤᱫ ᱠᱷᱚᱱ ᱵᱮᱨᱮᱫ ᱛᱚᱨᱟ ᱜᱮᱞᱤᱧ ᱛᱩᱯᱩᱣ ᱟᱠᱟᱱ ᱛᱟᱦᱮᱸᱜ ᱵᱚᱛᱚᱨᱱᱛᱮ ᱾
ᱟᱪᱪᱷᱟ ᱛᱮᱦᱮᱧ ᱫᱚ ᱟᱹᱰᱤ ᱥᱮᱛᱟᱜ ᱨᱮ ᱥᱮ ᱥᱮᱛᱟᱜ ᱨᱮᱜᱮ ᱵᱮᱱ ᱛᱩᱯᱩᱱ ᱜᱮᱭᱟ?
ᱥᱮᱛᱟᱜ ᱨᱮᱜᱮ ᱞᱤᱧ ᱛᱩᱯᱚᱱ ᱜᱮᱭᱟ ᱟᱹᱞᱤᱧ ᱫᱚ ᱾
ᱟᱪᱪᱷᱟ ᱦᱮᱸ ᱚᱱᱟ ᱦᱚᱸ ᱱᱟᱯᱟᱭ ᱠᱟᱛᱷᱟ ᱠᱟᱱᱟ ᱢᱤᱫᱴᱮᱱ ᱯᱟᱹᱨᱠᱟᱹᱣ ᱴᱷᱮᱱ ᱠᱟᱱᱟ ᱡᱟᱦᱟᱸ ᱞᱮᱠᱟ ᱵᱮᱱ ᱯᱟᱹᱨᱠᱟᱹᱜᱼᱟ ᱾
ᱛᱟᱦᱞᱮ ᱥᱮᱛᱟᱜ ᱵᱮᱲᱟ ᱠᱚ ᱦᱩᱭ ᱵᱟᱲᱟ ᱠᱟᱛᱮᱫ ᱜᱮ ᱱᱚᱜᱼᱚᱭ ᱮᱱᱟᱱ ᱫᱟᱠᱟ ᱡᱚᱢ ᱦᱩᱭ ᱠᱟᱱ ᱛᱟᱦᱮᱸᱫ ᱮᱱᱟᱱ
ᱟᱸᱪᱷᱟ ᱟᱪᱪᱷᱟ ᱟᱪᱪᱷᱟ ᱾ ᱦᱢ ᱦᱚᱭᱛᱚ ᱾
ᱦᱮᱸ ᱾ ᱟᱹᱵᱤᱱ ᱵᱤᱱ ᱡᱚᱢ ᱵᱟᱲᱟ ᱠᱮᱫᱼᱟ ᱥᱮ ᱟᱹᱣᱨᱤ?
ᱦᱮᱸ ᱜᱚᱢᱠᱮ ᱡᱚᱢ ᱫᱚ ᱡᱚᱢ ᱵᱟᱲᱟ ᱫᱚ ᱦᱩᱭ ᱟᱠᱟᱱᱟ ᱢᱤᱫ ᱫᱷᱟᱣ ᱫᱚ ᱥᱮᱛᱟᱜ ᱥᱮᱫ ᱾ ᱢᱮᱱᱠᱷᱟᱱ ᱱᱤᱛᱚᱜ ᱦᱟᱸᱜ ᱫᱚ ᱟᱹᱣᱨᱤᱭᱟ ᱦᱟᱸᱜ ᱱᱚᱜᱼᱚᱭ ᱛᱩᱯᱩ ᱵᱟᱲᱟ ᱦᱩᱭᱩᱜ ᱞᱟᱹᱜᱤᱫ ᱛᱩᱯᱩ ᱵᱟᱲᱟ ᱠᱟᱛᱮᱫ ᱜᱮ ᱮᱠᱟᱞᱛᱮ ᱡᱚᱢ ᱵᱟᱲᱟᱭ ᱦᱩᱭᱩᱜᱼᱟ ᱾
ᱦᱢ ᱾ ᱛᱟᱦᱚᱞᱮ ᱫᱟᱜ ᱡᱟᱹᱲᱤ ᱠᱚᱫᱚ ᱵᱟᱝ ᱡᱟᱹᱲᱤᱜ ᱠᱟᱱᱟ ᱟᱹᱵᱤᱱ
ᱫᱟᱜ ᱫᱚ ᱡᱟᱹᱲᱤᱭᱮᱫ ᱜᱮᱭᱟᱭ ᱜᱚᱝᱠᱮ ᱫᱟᱜ ᱫᱚ ᱱᱮᱜᱼᱮ ᱠᱟᱹᱴᱤᱡ-ᱮ ᱠᱷᱟᱱᱮᱠ ᱢᱟᱲᱟᱝ ᱱᱚᱜᱼᱚᱭ ᱯᱷᱟᱸᱠ ᱧᱚᱜ ᱧᱮᱞᱚᱜ ᱠᱟᱱᱟᱜ ᱱᱤᱛᱚᱜ ᱢᱮᱱᱠᱷᱟᱱ ᱨᱤᱢᱤᱞ ᱫᱚ ᱟᱹᱣᱨᱤ ᱠᱟᱴᱟᱜᱼᱟ ᱥᱮ ᱾ ᱮᱠᱷᱳᱱ ᱜᱮ ᱚᱱᱠᱟᱜᱮ ᱮᱠᱴᱩ ᱮᱠᱴᱩ ᱠᱟᱹᱴᱤᱡ ᱠᱟᱹᱴᱤᱡ ᱫᱟᱜ ᱡᱚᱨᱚᱜ ᱠᱟᱱᱟ ᱠᱟᱹᱴᱤᱡ ᱠᱟᱹᱴᱤᱡᱼᱮ ᱯᱷᱟᱸᱠ ᱮᱜᱼᱟ ᱾ ᱢᱮᱱᱠᱷᱟᱱ ᱨᱤᱢᱤᱞ ᱫᱚ ᱢᱮᱱᱟᱜ ᱜᱮᱭᱟ ᱾
ᱚ
ᱱᱤᱛᱚᱜ ᱫᱚ ᱛᱟᱞᱦᱮ ᱚᱠᱟᱨᱮ ᱢᱮᱱᱟᱜ ᱵᱤᱱᱟ ᱚᱲᱟᱜ ᱥᱮᱫ ᱨᱮᱜᱮ?
ᱦᱳᱭ ᱜᱚᱝᱠᱮ ᱱᱤᱛᱚᱜ ᱫᱚ ᱚᱲᱟᱜ ᱥᱮᱫ ᱨᱮᱜᱮ ᱦᱮᱱᱟᱜ ᱟᱠᱟᱫ ᱞᱤᱧᱟᱹ ᱾
ᱚᱞᱚᱜ ᱠᱚᱛᱮ ᱫᱚ ᱟᱹᱣᱨᱤ ᱵᱤᱱ ᱪᱟᱞᱟᱜᱼᱟ?
ᱟᱹᱣᱨᱤ ᱟᱹᱣᱨᱤ ᱪᱟᱞᱟᱜ ᱦᱩᱭᱩᱜᱼᱟ ᱦᱟᱸᱜ ᱚᱱᱛᱮ ᱦᱚᱸ ᱾ ᱢᱚᱱᱮᱭ ᱫᱟᱞᱤᱧ ᱦᱟᱸᱜ ᱮᱠᱟᱞᱛᱮ ᱫᱟᱜ ᱠᱚ ᱪᱮᱫ ᱞᱮᱠᱟ ᱦᱟᱸᱜ ᱪᱟᱥ ᱠᱚ ᱵᱟᱜᱟᱣ ᱵᱟᱲᱟ ᱦᱚᱴᱚ ᱠᱟᱛᱮᱫ ᱜᱮᱞᱤᱧ ᱪᱟᱞᱟᱜᱼᱟ ᱾ ᱟᱫᱚ ᱚᱱᱟ ᱜᱮ ᱦᱟᱸᱜ ᱥᱮᱨᱢᱟ ᱡᱟᱹᱲᱤ ᱯᱚᱨ ᱯᱩᱝ ᱜᱮᱛᱚ ᱠᱚᱭᱚᱜ ᱦᱚᱨ ᱨᱮ ᱢᱮᱱᱟᱜᱼᱟ ᱛᱚᱞᱟ ᱦᱚᱸᱛᱚ ᱟᱣᱨᱤ ᱦᱟᱨᱟᱜᱼᱟ ᱟᱫᱚ ᱪᱮᱫ ᱠᱟ ᱪᱤᱠᱟᱹᱜ ᱠᱟᱱᱟ ᱦᱟᱸᱜ ᱚᱱᱟᱜᱮ ᱦᱟᱸᱜ ᱛᱚᱜᱮ ᱥᱮᱴᱮᱨ ᱞᱮᱱ ᱜᱮ ᱛᱟᱨᱯᱚᱨᱮ ᱦᱟᱸᱜ ᱧᱮᱞ ᱦᱩᱭᱩᱜ ᱠᱟᱱ ᱜᱮ ᱾
ᱦᱳᱭ, ᱫᱤᱭᱮ ᱛᱟᱞᱦᱮ ᱟᱨ
ᱦᱮᱸ ᱞᱮᱭ ᱵᱮᱱ ᱾
ᱟᱫᱚ
ᱜᱚᱝᱠᱮ ᱵᱟᱹᱞᱤᱧ ᱟᱸᱡᱚᱢᱮᱫᱼᱟ ᱾
ᱛᱟᱹᱜ ᱵᱤᱱ ᱟᱸᱡᱚᱢᱮᱫ-ᱟ?
ᱦᱮᱸ ᱦᱮᱸ ᱞᱟᱹᱭ ᱵᱮᱱ ᱢᱟ
ᱞᱟᱹᱭ ᱫᱟᱞᱟᱹᱧ ᱛᱟᱦᱞᱮ ᱦᱚᱞᱟ ᱢᱟᱛᱚ ᱦᱩᱞ ᱢᱟᱦᱟᱸ ᱪᱟᱞᱟᱣᱮᱱ ᱾
ᱦᱳᱭ ᱦᱳᱭ,
ᱦᱩᱞ ᱢᱟᱦᱟᱸ ᱨᱮᱛᱚ ᱥᱟᱱᱟᱢ ᱛᱚᱵᱚᱱ ᱵᱟᱲᱟᱭᱟ ᱥᱮ ᱟᱴᱷᱨᱚᱥᱚ ᱯᱚᱧᱪᱟᱱᱱᱚ ᱛᱤᱨᱤᱥᱮ ᱡᱩᱱ ᱦᱩᱞ ᱢᱟᱦᱟᱸ ᱠᱟᱱ ᱛᱟᱵᱚᱱᱟ ᱾
ᱦᱮᱸ ᱦᱮᱸ ᱾
ᱟᱫᱚ ᱚᱱᱟ ᱵᱟᱨᱮᱛᱮ ᱟᱹᱵᱤᱱ ᱠᱤᱪᱷᱩ ᱵᱤᱱ ᱵᱟᱲᱟᱭ ᱠᱷᱟᱱ ᱵᱤᱱ ᱞᱟᱹᱭ ᱞᱮᱠᱷᱟᱱ ᱱᱟᱯᱟᱭ ᱠᱚᱜ ᱫᱚ?
ᱵᱟᱝ ᱜᱚᱝᱠᱮ ᱩᱱᱟᱹᱜ ᱮᱠᱴᱟ ᱵᱟᱲᱟᱭ ᱫᱚ ᱵᱟᱹᱱᱩᱜ ᱛᱟᱹᱞᱤᱧᱟ᱾ ᱛᱚᱵᱮ ᱡᱟᱦᱟᱸᱞᱤᱧ ᱵᱟᱲᱟᱭᱟ ᱱᱚᱣᱟ ᱦᱩᱞ ᱢᱟᱦᱟᱸ ᱫᱚ ᱢᱮᱱ ᱜᱟᱱᱚᱜᱼᱟ
ᱦᱩᱸ,
ᱡᱮᱢᱚᱱ ᱠᱤ ᱦᱩᱞ ᱢᱟᱦᱟᱸ ᱫᱚ ᱦᱩᱭᱩᱜ ᱠᱟᱱ ᱛᱟᱵᱚᱱᱟ ᱪᱮᱫ ᱛᱤᱦᱤ ᱚᱱᱮ ᱦᱚᱞᱟ ᱱᱟᱜ ᱫᱤᱱ ᱡᱟᱦᱟᱸ ᱫᱚ ᱛᱤᱨᱤᱥᱟ ᱡᱩᱱ ᱫᱤᱱ ᱨᱮ ᱚᱱᱮ ᱤᱝᱨᱮᱡ ᱵᱤᱨᱩᱫ ᱨᱮ ᱞᱟᱹᱲᱦᱟᱹᱭ ᱠᱤᱱ ᱮᱛᱚᱦᱚᱵ ᱞᱮᱫᱟ ᱡᱟᱦᱟᱸ ᱫᱚ ᱥᱤᱫᱩ ᱟᱨ ᱠᱟᱹᱦᱱᱩ ᱟᱣᱟᱜ ᱟᱹᱭᱩᱨ ᱥᱩᱛᱩᱜ ᱛᱮ ᱡᱟᱦᱟᱸ ᱞᱟᱹᱲᱦᱟᱹᱭ ᱚᱱᱟ ᱞᱟᱹᱲᱦᱟᱹᱭ ᱜᱮ ᱮᱦᱚᱵ ᱞᱮᱱᱟ ᱟᱴᱷᱨᱚᱥᱚ ᱯᱚᱧᱪᱟᱱᱱᱚ ᱨᱮᱱᱟᱜ ᱛᱤᱨᱤᱥᱮ ᱡᱩᱱ ᱦᱤᱞᱳᱜ᱾
ᱦᱮᱸ,
ᱛᱟᱦᱞᱮ ᱚᱱᱟ ᱠᱷᱟᱹᱛᱤᱨ ᱜᱮ ᱦᱚᱞᱟ ᱫᱚ ᱦᱩᱞ ᱢᱟᱦᱟᱸ ᱫᱚᱵᱚᱱ ᱢᱟᱱᱟᱣᱮᱫᱟ ᱥᱮᱵᱚᱱ ᱵᱟᱛᱟᱣᱮᱜᱼᱟ ᱾
ᱦᱳᱭ ᱢᱟᱱᱮ ᱨᱟᱹᱥᱠᱟᱹ ᱨᱮᱱᱟᱜ ᱫᱤᱱ ᱫᱚ ᱵᱟᱝ ᱠᱟᱱ ᱛᱟᱵᱚ᱾
ᱵᱟᱝ ᱜᱚᱝᱠᱮ